ᱦᱮᱞᱳ ᱡᱚᱦᱟᱨ ᱜᱮ ᱜᱟᱝ
ᱦᱮᱸ ᱛᱟᱦᱚᱞᱮ ᱱᱤᱛᱚᱜ ᱫᱚ ᱠᱷᱟᱹᱞᱤ ᱜᱮ ᱛᱟᱦᱚᱞᱮ
ᱜᱚᱝᱠᱮ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ, ᱦᱮᱸ ᱟᱢᱵᱟᱵᱚᱛᱤ ᱠᱚ ᱦᱳᱭ ᱟᱢᱵᱟᱵᱚᱛᱤ ᱠᱚ ᱛᱟᱦᱚᱞᱮ ᱠᱤᱪᱷᱩ ᱫᱤᱱ ᱢᱟᱲᱟᱝ ᱜᱮ ᱵᱟᱨᱚᱢ ᱱᱟ ᱛᱟᱦᱚᱞᱮ ᱚᱠᱟ ᱞᱮᱠᱟ ᱯᱮ ᱯᱟᱞᱟᱣ ᱵᱟᱲᱟ ᱠᱮᱫᱼᱟ ᱾ ᱛᱟᱦᱚᱞᱮ ᱟᱯᱮ ᱫᱚ?
ᱜᱚᱝᱠᱮ ᱞᱟᱹᱭ ᱞᱮᱠᱷᱟᱱ ᱟᱞᱮ ᱥᱮᱫ ᱢᱟ ᱟᱢᱵᱟᱵᱛᱤ ᱢᱟ ᱟᱸᱡᱚᱢ ᱢᱟᱞᱮ ᱟᱸᱡᱚᱢ ᱠᱟᱫᱟ ᱟᱫᱚ ᱟᱞᱮ ᱥᱮᱫ ᱫᱚ ᱟᱢᱵᱟᱵᱩᱛᱤ ᱵᱟᱠᱚ ᱯᱟᱞᱚᱱᱟ᱾
ᱚ ᱟᱪᱪᱷᱟ ᱟᱪᱪᱷᱟ ᱟᱪᱪᱷᱟ
ᱢᱟᱱᱮ ᱟᱫᱚ ᱟᱢᱵᱟᱵᱚᱛᱤ ᱪᱮᱫ ᱠᱟᱱ ᱦᱳᱭᱳᱜ-ᱟ, ᱚᱱᱟ ᱜᱮ ᱵᱟᱞᱮ ᱵᱟᱰᱟᱭᱟ ᱜᱚᱝᱠᱮ ᱟᱫᱚ ᱠᱟᱹᱴᱤᱡ ᱵᱤᱱ ᱵᱟᱰᱟᱭ ᱠᱷᱟᱱ ᱠᱟᱴᱤᱡ ᱵᱤᱱ ᱞᱮᱭ ᱥᱚᱫᱚᱨ
ᱟᱪᱪᱷᱟ ᱟᱪᱪᱷᱟ ᱟᱪᱪᱷᱟ᱾ ᱦᱮᱸ ᱚᱱᱟ ᱜᱮ ᱟᱞᱮ ᱫᱚ ᱚᱠᱟ ᱞᱮᱠᱟ ᱟᱢᱵᱟᱵᱚᱛᱤ ᱞᱮ ᱯᱟᱞᱚᱱ ᱟᱞᱮ ᱦᱳᱭᱳᱜ ᱠᱟᱱᱟ ᱦᱚᱸ ᱟᱢᱵᱟᱵᱚᱛᱤ ᱫᱤᱱ ᱦᱤᱞᱳᱜ ᱫᱚ, ᱚᱱᱟ ᱠᱷᱟᱱᱴᱟᱲ ᱠᱷᱟᱹᱡᱟᱹᱲᱤ ᱠᱚ ᱡᱚᱢ ᱦᱳᱭᱳᱜᱼᱟ, ᱩᱞ ᱵᱮᱞᱮ ᱠᱚ ᱡᱚᱢ ᱦᱩᱭᱩᱜᱼᱟ ᱟᱨᱦᱚᱸ ᱚᱱᱟ ᱥᱟᱶᱛᱮ ᱯᱤᱴᱷᱟᱹ ᱠᱚᱠᱚ ᱥᱩᱠᱨᱤ ᱡᱤᱞ ᱯᱤᱴᱷᱟᱹ ᱠᱚ ᱚᱱᱟ ᱠᱚᱠᱚ ᱡᱚᱢᱟ ᱠᱚ᱾ ᱟᱨ ᱢᱤᱢᱤᱫ ᱡᱟᱭᱜᱟ ᱨᱮᱫᱚ ᱮᱠᱷᱮᱱ ᱯᱤᱴᱷᱟᱹ ᱠᱚᱦᱚᱸ ᱠᱚ ᱡᱚᱢᱟ ᱠᱚ᱾ ᱟᱨ ᱢᱤᱢᱤᱫ ᱡᱟᱭᱜᱟ ᱨᱮ ᱮᱠᱷᱮᱱ ᱢᱟᱱᱮ ᱠᱷᱟᱱᱴᱟᱲ ᱠᱷᱟᱹᱡᱟᱹᱲᱤ ᱠᱚᱦᱚᱸ ᱠᱚ ᱡᱚᱢᱟ ᱡᱚᱢ ᱜᱮᱭᱟ᱾ ᱟᱫᱚ ᱦᱮᱸ ᱚᱠᱟ ᱡᱟᱭᱜᱟ ᱨᱮ ᱚᱠᱟᱮ ᱞᱮᱠᱟ ᱠᱟᱹᱴᱤᱡ ᱮ ᱱᱚᱝᱠᱟ ᱚᱝᱠᱟ ᱢᱟᱱᱮ ᱠᱟᱹᱴᱤᱡ ᱡᱟᱭᱜᱟ ᱚᱱᱩᱥᱟᱨ ᱛᱮ ᱚᱱᱠᱟ ᱠᱟᱹᱴᱤᱡ ᱯᱚᱨᱤᱵᱚᱨᱛᱚᱱ ᱫᱚ ᱯᱚᱨᱤᱵᱚᱨᱛᱚᱱ ᱟᱠᱟᱱᱟ ᱾
ᱚ ᱛᱟᱦᱞᱮ ᱜᱚᱝᱠᱮ ᱚᱱᱠᱟ ᱞᱤᱧ ᱟᱸᱡᱚᱢ ᱟᱠᱟᱫ ᱫᱚ, ᱟᱢᱵᱟᱵᱚᱛᱤ ᱨᱮ ᱚᱱᱠᱟ ᱢᱮᱥᱨᱟ ᱡᱟᱶᱟᱭ ᱠᱚᱠᱚ ᱥᱮ ᱢᱮᱥᱟᱭ ᱠᱚᱠᱚ ᱤᱫᱤ ᱠᱚᱣᱟ?
ᱦᱳᱭ ᱦᱳᱭ ᱦᱳᱭ ᱾ ᱮ ᱠᱤᱪᱷᱩ ᱜᱟᱱ ᱡᱟᱭᱜᱟ ᱨᱮᱫᱚ ᱚᱱᱠᱟ ᱢᱮᱱᱟᱜᱼᱟ, ᱟᱫᱚ ᱟᱞᱮ ᱥᱮᱫ ᱫᱚ ᱚᱱᱠᱟ ᱫᱚ ᱵᱟᱝ ᱾ ᱮᱸ ᱚᱱᱟ ᱦᱚᱸᱧ ᱟᱸᱡᱚᱢ ᱠᱟᱜ ᱜᱮᱭᱟ ᱡᱮ, ᱠᱤᱪᱷᱩ ᱠᱤᱪᱷᱩ ᱡᱟᱭᱜᱟ ᱨᱮᱫᱚ ᱚᱱᱠᱟ ᱚᱱᱟ ᱠᱚ ᱡᱟᱦᱟᱸᱭ ᱠᱚᱠᱚ ᱪᱟᱞᱟᱜ ᱟᱠᱚ ᱱᱮᱭᱟᱨ ᱠᱚ ᱠᱚᱛᱮ
ᱦᱩᱸ ᱾
ᱟᱨ ᱛᱟᱦᱚᱞᱮ ᱦᱳᱭ, ᱢᱟᱱᱮ ᱱᱚᱝᱠᱟ ᱜᱮ ᱢᱟᱱᱮ ᱡᱟᱭᱜᱟ ᱚᱱᱩᱥᱟᱨᱛᱮ ᱚᱱᱠᱟ ᱟᱹᱰᱤ ᱨᱚᱠᱚᱢᱟᱜ ᱟᱹᱰᱤ ᱨᱚᱠᱚᱢᱟᱜ ᱤᱭᱟᱹ ᱠᱚ ᱢᱟᱱᱮ ᱠᱟᱞᱪᱟᱨ ᱠᱚ ᱚᱱᱠᱟ ᱢᱮᱱᱟᱜ ᱛᱟᱵᱚᱱᱟ ᱾
ᱦᱳᱭ, ᱛᱟᱦᱚᱞᱮ ᱜᱚᱝᱠᱮ ᱞᱟᱹᱭ ᱫᱟᱹᱞᱤᱧ ᱡᱮ ᱢᱮᱱᱛᱮ ᱵᱟᱲᱟᱭᱟ ᱠᱤ ᱯᱟᱹᱦᱤᱞ ᱢᱟᱹᱱᱢᱤ ᱠᱚ ᱪᱮᱫ ᱠᱚᱠᱚ ᱡᱚᱢ ᱵᱟᱲᱟᱭ? ᱚᱱᱟ ᱡᱚᱢᱼ ᱧᱩ ᱱᱤᱭ ᱠᱟᱹᱴᱤᱡ ᱵᱷᱟᱹᱜᱭᱟᱼᱟ ᱟᱨᱠᱤ ᱪᱮᱫ ᱞᱮᱠᱟ ᱠᱚ ᱡᱚᱢ ᱛᱟᱦᱮᱸᱫᱼᱟ?
ᱦᱳᱭ, ᱡᱚᱢ ᱧᱩ ᱢᱟ ᱟᱵᱚᱣᱟᱜ ᱢᱟ ᱟᱹᱰᱤ ᱨᱚᱠᱚᱢᱟᱜ ᱢᱮᱱᱟᱜᱼᱟ ᱾
ᱡᱟᱦᱟᱸ ᱢᱟᱨᱮ ᱡᱚᱢᱟᱜ ᱠᱚ, ᱱᱮᱛᱟᱨ ᱫᱚ ᱟᱹᱰᱤ ᱨᱚᱠᱚᱢᱟᱜ ᱵᱚᱱ ᱱᱟᱶᱟ ᱱᱟᱶᱟ ᱡᱚᱢᱟᱜ ᱠᱚᱵᱚᱱ ᱡᱚᱢ ᱮᱫᱟ ᱟᱨ ᱞᱟᱦᱟ ᱛᱮᱫᱚ ᱢᱟᱱᱮ ᱡᱚ ᱵᱤᱞᱤ ᱥᱟᱶ ᱛᱮ ᱫᱟᱜ ᱠᱚ, ᱵᱟᱢᱞᱟ ᱠᱚ, ᱮᱢᱟᱱ ᱠᱚᱵᱚᱱ ᱡᱟᱹᱥᱛᱤ ᱚᱱᱟ ᱠᱚᱵᱚᱱ ᱡᱚᱢᱮᱫ ᱛᱟᱦᱮᱸᱫ ᱾ ᱩᱱ ᱥᱚᱢᱚᱭ ᱨᱮᱱ ᱦᱚᱲ ᱦᱚᱸ ᱠᱤᱱᱛᱩ ᱢᱟᱱᱮ ᱵᱤᱥᱤ ᱫᱟᱲᱮ ᱫᱟᱲᱮ ᱜᱮᱠᱚ ᱛᱟᱦᱮᱸ ᱠᱟᱱᱟ ᱾ ᱟᱨ ᱚᱠᱟ ᱥᱳᱢᱚᱭ ᱚᱠᱟ ᱠᱚ ᱡᱚᱜ ᱛᱯᱚᱜᱼᱟ, ᱚᱱᱟ ᱚᱱᱟ ᱡᱤᱱᱤᱥ ᱜᱮ ᱵᱤᱥᱤ ᱡᱚᱢ ᱠᱟᱛᱮ ᱠᱚ ᱮ ᱛᱟᱦᱮᱱ ᱠᱟᱱ ᱛᱟᱦᱮᱸᱫ ᱟᱨ ᱦᱮᱸ ᱱᱮᱛᱟᱨ ᱫᱤᱱ ᱫᱚ ᱡᱟᱦᱟᱸ ᱟᱵᱚᱣᱟᱜ ᱡᱚᱢᱟᱜ ᱠᱚ ᱢᱚᱫᱽᱫᱷᱮ ᱨᱮ, ᱱᱮᱛᱟᱨ ᱫᱤᱱ ᱫᱚ ᱟᱫᱚ ᱠᱟᱴᱠᱚᱢ ᱠᱚ, ᱦᱟᱹᱠᱩ ᱠᱚ ᱧᱟᱢᱚᱜᱼᱟ ᱾ ᱵᱚᱨᱥᱟ ᱫᱤᱱ ᱡᱟᱹᱯᱩᱫ ᱫᱤᱱ ᱦᱮᱡ ᱞᱮᱠᱷᱟᱱ ᱜᱮ ᱟᱨ ᱚᱱᱟ ᱠᱚ ᱡᱚᱢ ᱵᱟᱲᱟᱭ ᱦᱩᱭᱩᱜᱼᱟ ᱾ ᱟᱨ ᱠᱟᱴᱠᱚᱢ ᱨᱤᱫ ᱢᱟ ᱱᱚᱝᱠᱟ ᱱᱟᱜ ᱡᱚᱢᱟᱜ ᱠᱟᱱᱟ ᱡᱟᱦᱟᱸ ᱫᱚ ᱠᱟᱹᱴᱤᱡ ᱪᱩᱞᱩᱝ ᱛᱮᱜᱮ ᱢᱟᱱᱮ, ᱟᱹᱰᱤ ᱜᱟᱱ ᱫᱟᱠᱟ ᱡᱚᱢ ᱜᱚᱫᱚᱜ ᱞᱮ ᱛᱟᱦᱮᱸ ᱠᱟᱱᱟ ᱾
ᱦᱳᱭ ᱜᱚᱝᱠᱮ, ᱮᱠᱫᱚᱢ ᱥᱟᱨᱤᱭᱟᱹᱨᱤᱭᱟᱜ ᱜᱮ ᱾
ᱦᱳᱭ ᱦᱳᱭ ᱾ ᱦᱮᱸ ᱟᱨ ᱟᱯᱮ ᱠᱚ ᱪᱮᱫ ᱠᱚᱯᱮ ᱚᱱᱠᱟ ᱡᱚᱢ ᱧᱩ ᱵᱟᱲᱟᱭᱟ ᱛᱟᱦᱚᱞᱮ?
ᱦᱮᱸ ᱜᱚᱝᱠᱮ, ᱟᱞᱮ ᱦᱚᱸ ᱠᱟᱴᱠᱚᱢ ᱠᱚᱫᱚ ᱟᱹᱰᱤ ᱡᱳᱨ ᱜᱮᱞᱮ ᱡᱚᱢᱼᱟ, ᱮᱠᱫᱚᱢ ᱟᱞᱮ ᱦᱚᱸ ᱦᱟᱹᱠᱩ ᱠᱟᱴᱠᱚᱢ ᱫᱚᱢᱮ ᱞᱮ ᱥᱟᱵ ᱡᱚᱱᱟᱜᱼᱟ ᱱᱚᱣᱟ ᱠᱚᱨᱮ ᱾
ᱚ ᱟᱪᱪᱷᱟ ᱟᱪᱪᱷᱟ ᱾
ᱟᱫᱚ ᱟᱞᱮ ᱥᱮᱫ ᱫᱚ ᱚᱱᱠᱟ ᱵᱤᱨ ᱠᱚᱦᱚᱸ ᱵᱟᱹᱱᱩᱜᱼᱟ ᱡᱮ ᱚᱱᱠᱟᱱᱟᱜ ᱴᱟᱹ ᱡᱟᱜᱮ ᱢᱮᱱᱠᱷᱟᱱ ᱱᱮᱛᱟᱨ ᱫᱚ ᱡᱚ ᱵᱮᱞᱮ ᱠᱚ ᱟᱞᱮ ᱦᱚᱸ ᱨᱚᱦᱚᱭ ᱠᱟᱣᱱᱟᱞᱮ ᱫᱟᱨᱮ ᱠᱚ ᱚᱱᱟ ᱠᱚᱜᱮᱞᱮ ᱡᱚᱢ ᱵᱟᱲᱟᱭᱟ ᱾
ᱟᱨ ᱱᱮᱛᱟᱨ ᱢᱟ ᱥᱮ ᱤᱭᱟᱹ ᱠᱚᱢᱟ ᱵᱟᱝ ᱧᱮᱞᱚᱜ ᱠᱟᱱᱟ ᱩᱱᱟᱹᱜ ᱫᱚ ᱞᱟᱦᱟᱛᱮ ᱞᱮᱠᱟ ᱾ ᱡᱮ ᱞᱟᱦᱟ ᱛᱮᱫᱚ ᱪᱮᱫ ᱞᱮᱠᱟ ᱡᱚᱸᱰᱨᱟᱹ ᱫᱚᱢᱮ ᱠᱚ ᱪᱟᱥᱮᱫ ᱛᱟᱦᱮᱸᱜᱼᱟ ᱾
ᱦᱳᱭ ᱦᱳᱳᱭ ᱾
ᱢᱮᱱᱠᱷᱟᱱ ᱱᱮᱛᱟᱨ ᱫᱚ ᱪᱟᱥ ᱫᱚᱠᱚ ᱪᱟᱥᱮᱫ ᱜᱮᱭᱟ, ᱚᱠᱟ ᱠᱚᱨᱮ ᱦᱟᱸ ᱚᱠᱟ ᱴᱚᱴᱷᱟ ᱠᱚᱨᱮ ᱦᱟᱸ ᱱᱮᱛᱟᱨ ᱫᱚ ᱵᱟᱝ ᱟᱞᱮ ᱥᱮᱫ ᱫᱚ ᱵᱟᱠᱚ ᱪᱟᱥ ᱵᱟᱲᱟᱭᱮᱫᱟ ᱞᱟᱦᱟ ᱛᱮᱫᱚ ᱞᱟᱹᱭ ᱟᱠᱚ ᱢᱟᱹᱱᱢᱤ ᱠᱚ ᱡᱚᱱᱚᱨᱟᱹ ᱵᱟᱡᱲᱟᱹ ᱞᱟᱴᱷᱮ ᱯᱚᱴᱚᱢ ᱠᱚ ᱡᱚᱢ ᱠᱟᱛᱮ ᱠᱚ ᱛᱟᱦᱮᱱ
ᱦᱳᱭ ᱦᱳᱭ ᱦᱳᱭ ᱾ ᱦᱳᱭ ᱦᱳᱭ ᱟᱨᱦᱚᱸ ᱚᱱᱠᱟ ᱜᱮ ᱢᱤᱫᱴᱟᱱ ᱡᱚᱢᱟᱜ ᱫᱚ ᱟᱞᱮ ᱠᱚ ᱡᱟᱦᱟᱸ ᱠᱚᱞᱮ ᱡᱚᱢ ᱵᱟᱲᱟᱭᱟᱞᱮ ᱚᱱᱟ ᱠᱚᱫᱚ ᱞᱟᱦᱟ ᱛᱮᱫᱚ ᱵᱮᱥᱤ ᱠᱚ ᱡᱚᱢᱮᱫ ᱛᱟᱦᱮᱸᱫ ᱟᱫᱚ ᱱᱮᱛᱟᱨ ᱫᱚ ᱩᱱᱟᱹᱜ ᱡᱚᱢ ᱠᱚ ᱵᱟᱹᱱᱩᱜᱼᱟ ᱟᱨ ᱱᱟᱱᱟ ᱨᱚ ᱟᱹᱰᱤ ᱨᱚᱠᱚᱢᱟᱜ ᱡᱚᱢᱟᱜ ᱠᱚ ᱦᱮᱡᱽ ᱟᱠᱟᱱᱟ ᱱᱤᱛᱟᱜ ᱡᱮᱢᱚᱱ ᱦᱩᱭᱩᱜ ᱠᱟᱱᱟ ᱟᱵᱚᱣᱟᱜ ᱡᱟᱦᱟᱸ ᱡᱚᱢᱟᱜ ᱠᱚ ᱢᱚᱫᱽᱫᱷᱮᱨᱮ ᱚᱱᱟ ᱡᱚᱡᱚ ᱥᱤᱯᱤ ᱢᱟᱹᱨᱤᱪ ᱠᱚᱥᱟᱣ ᱢᱮᱥᱟ ᱠᱟᱛᱮᱜ ᱚᱱᱟ ᱦᱚᱸ ᱢᱟᱱᱮ ᱟᱹᱰᱤ ᱡᱩᱨ ᱫᱟᱠᱟ ᱡᱚᱢᱚᱜᱼᱟ᱾ ᱛᱟᱯᱚᱨ ᱚᱱᱟ ᱜᱚᱱᱫᱚ ᱵᱟᱫᱩ ᱟᱲᱟᱜ ᱠᱚ ᱞᱟᱹᱭᱟᱠᱚ ᱚᱱᱟ ᱮ ᱨᱤᱫᱽ ᱠᱟᱛᱮᱫ ᱡᱚᱢ ᱦᱚᱸ ᱟᱹᱰᱤᱜᱟᱱ ᱫᱟᱠᱟ ᱡᱚᱢᱚᱜᱼᱟ᱾ ᱟᱨ ᱥᱟᱶᱛᱮ ᱨᱤᱫᱽ ᱟᱨ ᱵᱟᱠᱷᱟᱱ ᱫᱚ ᱚᱱᱟ ᱦᱚᱸ ᱞᱟᱫᱽ ᱠᱟᱛᱮ ᱟᱨᱠᱤ ᱥᱟᱠᱟᱢ ᱨᱮ ᱯᱚᱴᱚᱢ ᱠᱟᱛᱮᱫ ᱞᱟᱫᱽ ᱠᱟᱛᱮᱜ ᱚᱱᱟ ᱛᱮᱦᱚᱸ ᱟᱹᱰᱤ ᱜᱟᱱ ᱫᱟᱠᱟᱭ ᱡᱚᱢᱚᱜᱼᱟ ᱟᱨᱠᱷᱟᱱ ᱫᱚ ᱜᱚᱱᱫᱚ ᱵᱟᱫᱷᱩ ᱟᱨᱦᱚᱸ ᱟᱹᱞᱩ ᱥᱟᱣ ᱦᱚᱸᱠᱚ ᱠᱟᱹᱴᱤᱡᱽ ᱵᱟᱴᱱᱟ ᱞᱮᱠᱟ ᱩᱛᱩ ᱠᱟᱛᱮᱫ ᱚᱱᱟ ᱦᱚᱸ ᱟᱹᱰᱤ ᱜᱟᱱ ᱡᱚᱢᱚ ᱡᱚᱢ ᱠᱚ ᱡᱚᱢᱟ ᱠᱚ ᱢᱟᱱᱮ ᱵᱷᱮᱜᱟᱨ ᱵᱷᱮᱜᱟᱨ ᱚᱱᱠᱟ ᱩᱛᱩ ᱠᱚ ᱢᱮᱱᱟᱜ ᱛᱟᱵᱚᱱᱟ ᱟᱵᱚᱣᱟᱜ ᱟᱨ ᱪᱮᱫ ᱠᱚ ᱚᱱᱠᱟ ᱯᱮ ᱡᱚᱢ ᱵᱟᱲᱟᱭᱟ ᱟᱯᱮ ᱫᱚ?
ᱟᱞᱮ ᱦᱚᱸ ᱜᱚᱝᱠᱮ ᱚᱱᱠᱟ ᱜᱮ ᱟᱲᱟᱜ ᱥᱟᱠᱟᱢ ᱠᱚ ᱡᱟᱸᱦᱟ ᱢᱟᱴᱷ ᱠᱚᱲᱮ ᱧᱟᱢ ᱵᱟᱲᱟᱜᱼᱟ ᱚᱱᱟ ᱟᱲᱟᱜ ᱛᱮᱞᱮ ᱥᱤᱫᱽ ᱟᱹᱜᱩᱭ ᱛᱮᱞᱮ ᱡᱚᱢᱟ ᱟᱨ ᱚᱱᱟ ᱨᱤ ᱠᱚᱢᱟ ᱞᱮ ᱡᱚᱢ ᱜᱮᱭᱟ ᱦᱟᱣ ᱠᱚᱦᱚᱸ ᱠᱟᱹᱴᱤᱡᱽ ᱵᱤᱞᱟᱹᱛ ᱫᱤᱥᱚᱢ ᱥᱮᱫ ᱠᱚᱱ ᱤᱫᱤ ᱠᱟᱛᱮᱫ ᱞᱮ ᱦᱮᱡᱽ ᱠᱟᱛᱮᱞᱮ ᱡᱚᱢ ᱵᱟᱲᱟ ᱠᱟᱜ ᱠᱚᱣᱟᱞᱮ᱾
ᱚ ᱟᱪᱪᱷᱟ ᱟᱪᱪᱷᱟ
ᱢᱮᱱᱠᱷᱟᱱ ᱜᱚᱝᱠᱮ ᱱᱮᱛᱟᱨ ᱧᱮᱞᱚᱜ ᱠᱟᱱᱟ ᱯᱟᱹᱦᱤᱞ ᱡᱟᱸᱦᱟ ᱟᱵᱚᱨᱮᱱ ᱦᱟᱲᱟᱢ ᱦᱟᱯᱲᱟᱢ ᱠᱚᱠᱚ ᱛᱟᱸᱦᱮ ᱠᱟᱱᱟ ᱥᱟᱲᱤ ᱜᱮ ᱩ ᱩᱱᱠᱩ ᱫᱚ ᱡᱚ ᱵᱮᱞᱮ ᱡᱚᱢ ᱠᱟᱛᱮᱫ ᱟᱹᱰᱤ ᱟᱸᱴ ᱫᱟᱲᱮ ᱛᱟᱦᱮᱸ ᱠᱟᱱ ᱛᱟᱠᱚᱣᱟ ᱫᱟᱲᱮᱭᱟᱱ ᱦᱚᱲ ᱠᱚ ᱛᱟᱸᱦᱮ ᱠᱟᱱᱟ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱟᱵᱚ ᱮᱢᱚᱱ ᱡᱟᱸᱦᱟᱱᱟᱜ ᱡᱚᱢᱟᱜ ᱠᱚᱵᱚ ᱡᱚᱢ ᱫᱟ ᱢᱮᱱᱠᱷᱟᱱ ᱚᱱᱟ ᱛᱮᱫᱚ ᱟᱵᱚ ᱦᱚᱲᱢᱚ ᱨᱮ ᱟᱹᱰᱤ ᱵᱟᱹᱲᱤᱡ ᱜᱮ ᱚᱨᱥᱚᱝ ᱧᱮᱞᱚᱜ ᱠᱟᱱᱟ᱾ ᱚᱱᱟ ᱛᱮᱜᱮ ᱨᱩᱣᱟᱹ ᱦᱟᱹᱥᱩᱜ ᱠᱟᱱᱟᱵᱚ ᱟᱵᱚ ᱫᱚ ᱵᱟᱹᱲᱛᱤ ᱠᱟᱭ ᱱᱮᱛᱟᱨ ᱫᱚ ᱡᱷᱚᱛᱚ ᱮᱠᱫᱚᱢ ᱢᱤᱠᱥ ᱢᱟᱱᱮ ᱵᱷᱮᱡᱟᱞ ᱠᱟᱛᱮ ᱠᱚ ᱮᱢᱚᱜ ᱠᱟᱱᱟ ᱵᱟᱝ ᱟᱨ ᱫᱚᱢᱮ ᱥᱩᱱᱩᱢ ᱡᱟᱹᱛᱤᱭᱚ ᱡᱤᱱᱤᱥ ᱠᱟᱹᱴᱤᱡᱽ ᱫᱚᱢᱮ ᱫᱚᱢᱮ ᱠᱚ ᱮᱢᱟᱜ ᱠᱟᱱᱟ ᱜᱚᱝᱠᱮ ᱚᱱᱟᱛᱮ ᱱᱮᱛᱟᱨᱟᱜ ᱡᱚᱢᱟᱜ ᱥᱟᱹᱨᱤᱜᱮ ᱮᱠᱫᱚᱢ ᱵᱟᱝ ᱡᱚᱢ ᱜᱮ ᱵᱷᱟᱹᱜᱤᱭᱟ ᱞᱟᱭ ᱞᱮᱠᱷᱟᱱ ᱵᱟᱹᱥᱤᱭᱟᱜ ᱠᱚᱦᱚᱸ ᱠᱚ ᱫᱚᱠᱟᱱ ᱠᱚᱨᱮ ᱢᱟᱠᱚ ᱮᱢᱚᱜ ᱠᱟᱱ ᱜᱮᱭᱟ ᱵᱟᱹᱥᱤᱭᱟᱜ ᱠᱚᱦᱚᱸ
ᱦᱳᱭ ᱦᱳᱭ ᱦᱳᱭ ᱦᱳᱭ ᱦᱳᱭ ᱦᱳᱭ ᱚᱱᱟ ᱵᱟᱡᱟᱨ ᱡᱤᱱᱤᱥ ᱫᱚ ᱢᱟᱱᱮ ᱡᱚᱢ ᱟᱹᱰᱤ ᱜᱮ ᱢᱟᱱᱮ ᱵᱟᱹᱲᱤᱡᱽᱼᱟ᱾ ᱟᱨ ᱢᱤᱫ ᱨᱚᱠᱚᱢ ᱠᱷᱚᱵᱚᱨ ᱠᱚᱨᱮ ᱦᱚᱸ ᱧᱮᱞ ᱞᱮᱠᱷᱟᱱ ᱟᱸᱡᱚᱢᱚᱜᱼᱟ ᱡᱮ ᱚᱱᱟ ᱯᱮᱠᱮᱴ ᱡᱤᱱᱤᱥ ᱠᱚᱨᱮ ᱟᱹᱰᱤ ᱠᱤᱪᱷᱩ ᱮᱢᱚᱱ ᱮᱢᱚᱱ ᱡᱤᱱᱤᱥ ᱠᱚ ᱢᱮᱥᱟ ᱛᱟᱦᱮᱱᱟ ᱡᱟᱦᱟᱸ ᱫᱚ ᱦᱚᱲᱢᱚ ᱨᱮ ᱟᱹᱰᱤ ᱡᱳᱨᱮ ᱵᱟᱹᱲᱤᱡᱽᱼᱟ᱾ ᱟᱨ ᱥᱟᱶᱛᱮ ᱚᱱᱟ ᱯᱞᱟᱥᱴᱤᱠ ᱯᱮᱠᱮᱴ ᱠᱚ ᱚᱱᱟ ᱠᱚᱫᱚ ᱢᱮᱱᱟᱜ ᱜᱮᱭᱟ᱾
ᱟᱵᱚ ᱢᱟ ᱵᱟᱵᱚ ᱵᱩᱡᱷᱟᱹᱣ ᱫᱟᱲᱮᱭᱟᱜ ᱠᱟᱱᱟ ᱡᱚᱢ ᱢᱟᱵᱚ ᱡᱚᱢ ᱠᱟᱜ ᱠᱟᱱᱟ ᱵᱟᱡᱟᱨ ᱨᱮ ᱥᱮᱱ ᱠᱟᱛᱮᱫ᱾ ᱢᱮᱱᱠᱷᱟᱱ ᱯᱚᱨᱮ ᱯᱚᱨᱮ ᱛᱮᱫᱚ ᱢᱮᱱᱠᱷᱟᱱ ᱦᱚᱲᱢᱚ ᱡᱤᱣᱤ ᱫᱚᱢᱮᱭ ᱵᱟᱲᱛᱤ ᱠᱷᱚᱛᱤᱭᱮᱫ ᱛᱟᱵᱚᱱᱟ ᱵᱟᱝ᱾
ᱦᱩᱸ᱾ ᱠᱷᱚᱵᱚᱨ ᱜᱮ ᱟᱹᱰᱤ ᱜᱟᱱ ᱚᱱᱠᱟ ᱠᱟᱛᱷᱟᱭ ᱟᱸᱡᱚᱢᱚᱜᱼᱟ ᱡᱮ ᱱᱚᱣᱟ ᱡᱤᱱᱤᱥ ᱠᱚᱫᱚ ᱱᱚᱣᱟ ᱡᱤᱱᱤᱥ ᱨᱮ ᱡᱟᱦᱟᱸ ᱱᱚᱣᱟ ᱯᱮᱠᱮᱴ ᱨᱮ ᱧᱟᱢᱚᱜᱼᱟ ᱡᱟᱦᱟᱸ ᱠᱚ ᱢᱮᱥᱟᱭᱟᱠᱚ ᱚᱱᱟ ᱠᱚ ᱡᱤᱱᱤᱥ ᱫᱚ ᱵᱟᱹᱲᱤᱡ ᱜᱮᱭᱟ᱾ ᱥᱟᱵ ᱠᱟᱜ ᱵᱮ ᱟᱵᱚ ᱫᱚ ᱩᱞ ᱫᱟᱨᱮ ᱠᱷᱚᱱ ᱡᱟᱦᱟᱸ ᱵᱚᱱ ᱡᱚᱢᱟᱵᱚᱱ᱾ ᱚᱱᱟ ᱫᱚ ᱟᱵᱚ ᱯᱩᱨᱟᱹ ᱴᱟᱴᱠᱟ ᱡᱤᱱᱤᱥ᱾ ᱢᱮᱱᱠᱷᱟᱱ ᱟᱵᱚ ᱚᱱᱟ ᱵᱟᱫ ᱠᱟᱛᱮ ᱡᱩᱫᱤ ᱮᱸᱻ ᱮᱢᱟᱱ ᱮᱢᱟᱱ ᱵᱳᱛᱚᱞ ᱨᱮᱠᱚ ᱮᱢᱟᱱᱟᱜ ᱠᱚ ᱮᱢᱚᱜ ᱟᱠᱚ ᱟᱵᱚ ᱚᱱᱟ ᱠᱚᱵᱚᱱ ᱧᱩ ᱵᱟᱲᱟᱭ ᱜᱮᱭᱟ᱾ ᱠᱤᱱᱛᱩ ᱚᱱᱟ ᱫᱚ ᱟᱥᱚᱞ ᱫᱚ ᱩᱞ ᱫᱚ ᱵᱟᱝ ᱛᱟᱸᱦᱮᱱᱟ, ᱩᱞ ᱨᱮᱭᱟᱜ ᱨᱟᱥᱟ ᱫᱚ ᱵᱟᱝ ᱛᱟᱸᱦᱮᱱᱟ᱾ ᱚᱱᱟ ᱵᱚᱫᱚᱞ ᱛᱮ ᱪᱮᱫ ᱠᱚᱪᱚᱝ ᱦᱟᱱᱟ ᱱᱤᱭᱟᱹ ᱠᱮᱢᱤᱠᱮᱞ ᱠᱚ ᱢᱮᱥᱟ ᱛᱟᱸᱦᱮᱱᱟ ᱨᱚᱝ ᱠᱚ ᱢᱮᱥᱟ ᱛᱟᱸᱦᱮᱱᱟ᱾ ᱟᱨ ᱟ ᱟᱵᱚ ᱚᱱᱟ ᱠᱚᱜᱮ ᱵᱚᱱ ᱠᱩᱥᱤᱭᱟᱜᱼᱟ ᱦᱳᱭ, ᱟᱫᱚ ᱚᱱᱟ ᱡᱤᱱᱤᱥ ᱫᱚ ᱟᱫᱚ ᱦᱚᱲᱢᱚ ᱫᱚᱭ ᱠᱷᱚᱛᱤ ᱜᱮᱭᱟ᱾
ᱦᱳᱭ ᱥᱮ
ᱦᱳᱭ ᱜᱚᱝᱠᱮ ᱚᱱᱟ ᱠᱚᱜᱮ ᱛᱚ ᱦᱚᱲᱢᱚ ᱵᱤᱥᱤ ᱵᱟᱹᱲᱛᱤ ᱠᱟᱭᱛᱮ ᱵᱟᱹᱲᱤᱡᱚᱜ ᱠᱟᱱᱟ ᱵᱟᱝ᱾ ᱚᱱᱟ ᱠᱚᱨᱮ ᱫᱚ ᱫᱚᱢᱮ ᱨᱚᱝ ᱠᱚᱠᱚ ᱢᱮᱥᱟᱣᱟᱜ ᱠᱟᱱᱟ ᱟᱸᱡᱚᱢᱚᱜ ᱠᱟᱱᱟ ᱵᱟᱝ? ᱠᱮᱢᱤᱠᱮᱞ᱾ ᱤᱭᱟᱹ ᱠᱚᱛᱮ ᱮᱠᱫᱚᱢ ᱢᱮᱱᱠᱷᱟᱱ ᱟᱵᱚ ᱡᱟᱦᱟᱸ ᱫᱟᱲᱮ ᱠᱚ᱾ ᱡᱚᱠᱷᱚᱱ ᱵᱚ ᱡᱚᱢ ᱠᱮ ᱩᱱ ᱫᱚ ᱴᱟᱴᱠᱟ ᱡᱤᱱᱤᱥ ᱵᱚ ᱡᱚᱢ ᱠᱮ ᱩᱱ ᱫᱚ ᱚᱱᱟ ᱴᱟᱴᱠᱟ ᱡᱤᱱᱤᱥ ᱡᱚᱢ ᱛᱮᱫᱚ ᱦᱚᱲᱢᱚ ᱠᱚ ᱵᱟᱭ ᱠᱷᱩᱛᱤ ᱢᱮᱱᱠᱷᱟᱱ ᱱᱮᱛᱟᱨ ᱫᱚ ᱡᱚᱛᱚ ᱟᱹᱜᱩ ᱠᱟᱛᱮ ᱦᱚᱸ ᱩᱞ ᱵᱟᱝ ᱠᱩᱪᱤ ᱩᱞ ᱠᱚ ᱟᱹᱜᱩᱭᱮᱫᱟ ᱚᱱᱟ ᱩᱞ ᱠᱚ ᱢᱟᱱᱮ ᱪᱮᱫ ᱨᱟᱱ ᱠᱚᱠᱚ ᱮᱢᱟᱜ ᱠᱟᱱᱛᱮ ᱚᱱᱟ ᱠᱚ ᱵᱤᱞᱤ ᱦᱚᱪᱚᱭᱮᱫᱟ᱾ ᱟᱫᱚ ᱚᱱᱟ ᱩᱞ ᱠᱚᱠᱚ ᱡᱚᱢ ᱦᱚᱪᱚᱭᱮᱫ ᱵᱚᱱᱟ᱾ ᱢᱮᱱᱠᱷᱟᱱ ᱚᱸᱰᱮ ᱡᱟᱦᱟᱸ ᱠᱚ ᱢᱮᱥᱟᱜ ᱠᱟᱱᱟ ᱚᱱᱟᱴᱟᱜ ᱛᱚ ᱟᱵᱚ ᱦᱚᱲᱢᱚ ᱨᱮ ᱵᱚᱞᱚᱱ ᱠᱟᱱᱟ᱾ ᱚᱸᱰᱮ ᱜᱮ ᱟᱵᱚᱣᱟ ᱦᱚᱲᱢᱚ ᱨᱮᱫᱚ ᱵᱟᱲᱤᱡ ᱫᱟᱭ ᱵᱟᱝ᱾
ᱦᱳᱭ᱾ ᱢᱟᱱᱮ ᱫᱟᱨᱮ ᱵᱤᱞᱤ ᱟᱨ ᱚᱱᱟ ᱚᱝᱠᱟ ᱨᱟᱱᱛᱮ ᱵᱮᱞᱮ ᱚᱱᱟ ᱫᱚ ᱢᱟᱱᱮ ᱟᱹᱰᱤᱜᱮ ᱯᱟᱨᱛᱷᱚᱠ᱾ ᱠᱚ ᱜᱮᱭᱟ, ᱟᱹᱰᱤ ᱢᱟᱱᱮ ᱵᱷᱟᱜᱮ ᱵᱟᱹᱲᱤᱡ ᱨᱮᱭᱟᱜ ᱯᱟᱨᱛᱷᱚᱠᱠᱚ ᱢᱮᱱᱟᱜᱼᱟ᱾ ᱟᱨ ᱞᱟᱦᱟᱛᱮ ᱡᱟᱦᱟᱸ ᱫᱟᱹᱫᱩ ᱛᱟᱠᱚ ᱜᱮᱠᱚ ᱛᱟᱦᱮᱸ ᱠᱟᱱᱟ ᱠᱚ ᱩᱝᱠᱩ ᱜᱮ ᱢᱟᱱᱮ ᱩᱝᱠᱩ ᱦᱚᱸ ᱡᱚᱢ ᱦᱚᱸ ᱚᱝᱠᱟ ᱫᱟ ᱠᱚ ᱡᱚᱢ ᱦᱚᱸᱠᱚ ᱟᱹᱰᱤ ᱜᱟᱱ ᱠᱚ ᱡᱚᱢ ᱫᱟᱲᱮᱭᱟᱜ ᱛᱮᱦᱮᱸᱫ᱾ ᱡᱮᱢᱚᱱ ᱦᱩᱭᱩᱜ ᱠᱟᱱᱟ ᱟᱵᱚ ᱮᱸ ᱮᱸᱜ, ᱰᱟᱠ ᱠᱚ ᱞᱟᱹᱭᱟᱠᱚ ᱥᱮ ᱟ ᱚᱱ ᱛᱮᱫᱚ ᱚᱠᱟ ᱠᱚ ᱪᱮᱫ ᱠᱚ ᱞᱟᱹᱭᱟᱠᱚ? ᱡᱮᱢᱚᱱ ᱩᱱᱠᱛᱚ ᱦᱟᱱᱟ ᱵᱟᱶᱞᱟ ᱠᱚᱠᱚ ᱡᱚᱢ, ᱵᱟᱶᱞᱟ ᱠᱚ ᱥᱟᱶᱛᱮ ᱟᱨᱦᱚᱸ ᱮᱢᱟᱱᱟᱜ ᱠᱚ ᱟᱫᱚ ᱢᱟᱱᱮ ᱚᱱᱟ ᱠᱚᱫᱚ ᱡᱤᱱᱤᱥ ᱫᱚ ᱱᱤᱛᱚᱜ ᱫᱚ ᱱᱤᱡᱮ ᱥᱚᱵ ᱫᱚ ᱩᱱᱟᱹᱜ ᱫᱚ ᱵᱟᱝ ᱡᱚᱢᱚᱜ
ᱟᱨ ᱢᱮᱱᱠᱷᱟᱱ ᱩᱱ ᱥᱚᱢᱚᱭ ᱨᱮᱱ ᱦᱟᱲᱟᱢ ᱵᱩᱰᱷᱤ ᱠᱚᱫᱚ ᱟᱹᱰᱤ ᱜᱟᱱ ᱠᱟᱛᱮᱫ ᱠᱚ ᱡᱚᱢ ᱫᱟᱲᱮᱭᱟᱜ ᱛᱟᱸᱦᱮᱫ ᱚᱱᱟ ᱠᱚᱜᱮ᱾ ᱟᱨ ᱫᱟᱲᱮ ᱦᱚᱸᱠᱚ ᱚᱱᱠᱟ ᱠᱚ ᱫᱟᱲᱮ ᱠᱚ ᱛᱟᱦᱮᱸ ᱠᱟᱱᱟ᱾
ᱦᱳᱭ ᱜᱚᱝᱠᱮ ᱮᱠᱷᱚᱱ ᱧᱮᱞᱚᱜ ᱱᱮᱛᱟᱨ ᱧᱮᱞᱚᱜ ᱠᱟᱱ ᱜᱮᱭᱟ ᱢᱟᱱᱮ ᱯᱟᱹᱦᱤᱞ ᱨᱮᱱ ᱫᱟᱫᱩ ᱛᱟᱠᱚ ᱥᱮ ᱵᱟᱵᱟ ᱛᱟᱠᱚ ᱫᱚ ᱫᱚᱢᱮ ᱠᱚ ᱡᱚᱢ ᱫᱟᱲᱮᱭᱟᱜᱼᱟ ᱢᱮᱱᱠᱷᱟᱱ ᱱᱮᱛᱟᱨ ᱟᱵᱚ ᱟᱵᱚ ᱱᱤᱛᱚᱜ ᱱᱚᱣᱟ ᱥᱚᱢᱚᱭ ᱫᱚ ᱟᱵᱚ ᱢᱟᱱᱮ ᱵᱟᱡᱟᱨ ᱨᱮᱱᱟᱜ ᱡᱚᱢ ᱠᱟᱛᱮ ᱥᱮ ᱱᱚ-ᱭᱚ ᱟᱵᱚ ᱴᱷᱤᱠ ᱴᱷᱟᱠ ᱢᱟᱱᱮ ᱡᱚᱢ ᱡᱚᱢ ᱧᱩ ᱴᱟᱜ ᱴᱷᱤᱠ ᱴᱷᱟᱠ ᱵᱟᱵᱚ ᱡᱚᱢ ᱧᱩ ᱫᱟᱲᱮᱭᱟ ᱜᱮᱭᱟ ᱵᱚᱱ᱾ ᱠᱟᱹᱴᱤᱡ ᱪᱩᱞᱩᱝ ᱠᱷᱟᱱ ᱜᱮ ᱡᱚᱢ ᱛᱮᱜᱮ ᱞᱟᱡ ᱠᱚ ᱵᱤᱜ ᱛᱟᱵᱚᱣᱟ᱾ ᱢᱮᱱᱠᱷᱟᱱ ᱱᱤᱛᱟᱨ ᱫᱚ ᱯᱟᱹᱦᱤᱞ ᱢᱟᱹᱱᱢᱤ ᱞᱮᱠᱟ ᱫᱚ ᱱᱮᱛᱟᱨ ᱢᱟᱹᱱᱢᱤ ᱡᱚᱢ ᱧᱩ ᱮᱠᱫᱚᱢ ᱠᱚ ᱞᱟᱵᱟᱲ ᱧᱽ ᱜᱮᱭᱟᱠ ᱞᱟᱹᱭ ᱜᱟᱱᱚᱜᱼᱟ᱾
ᱦᱳᱭ ᱟᱨ ᱡᱚᱢ ᱧᱩ ᱢᱚᱫᱽᱫᱷᱮᱨᱮ ᱛᱟᱦᱞᱮ ᱠᱷᱟᱱ ᱟᱯᱮ ᱛᱚ ᱚᱠᱟ ᱠᱚ ᱯᱚᱨᱚᱵᱽ ᱠᱚᱨᱮ ᱪᱮᱫ ᱠᱚ ᱯᱤᱴᱷᱟᱹ ᱞᱟᱴᱷᱟ ᱠᱚᱯᱮ ᱪᱮᱫ ᱠᱚᱯᱮ ᱡᱚᱢ ᱵᱟᱲᱟᱭᱟ?
ᱟᱞᱮ ᱫᱚ ᱜᱚᱢᱠᱮ ᱞᱟᱹᱭ ᱞᱮᱠᱷᱟᱱ ᱯᱤᱴᱷᱟᱹ ᱫᱚ ᱱᱚᱛᱮ ᱫᱚᱞᱮ ᱠᱚᱨᱟᱣ-ᱟ ᱥᱟᱠᱲᱟᱨ ᱥᱚᱢᱚᱭ ᱨᱩᱰᱟ. ᱨᱩᱰᱟᱹ ᱯᱚᱨᱚᱵ ᱥᱚᱢᱚᱭ ᱾ ᱟᱨ ᱱᱟᱱᱛᱮ ᱥᱚᱦᱚᱨᱟᱭ
ᱦᱩᱸ
ᱦᱳᱭ ᱚᱱᱟ ᱠᱚᱨᱮ ᱜᱮ ᱟᱞᱮ ᱫᱚ, ᱞᱮ ᱯᱤᱴᱷᱟᱹᱼᱼ
ᱟᱪᱪᱷᱟ ᱟᱪᱪᱷᱟ ᱚᱠᱟ ᱞᱮᱠᱟ ᱱᱟᱜ ᱯᱤᱴᱷᱟᱹ ᱠᱚᱯᱮ ᱛᱮᱭᱟᱨᱟ ᱛᱟᱦᱚᱞᱮ?
ᱯᱤᱴᱷᱟᱹ ᱫᱚ ᱞᱟᱹᱭ ᱞᱮᱠᱷᱟᱱ ᱤᱭᱟᱹ
ᱦᱩᱸᱢ
ᱡᱮᱞ ᱯᱤᱴᱷᱟᱹ ᱟᱨᱼᱼ ᱟᱨ ᱥᱚᱨᱦᱟᱭ ᱠᱚᱨᱮ ᱫᱚ ᱠᱟᱹᱴᱤᱡ ᱞᱮ ᱥᱩᱱᱩᱢ ᱯᱤᱴᱷᱟᱹ ᱠᱚ ᱠᱟᱹᱴᱤᱡ ᱞᱮ ᱵᱮᱱᱟᱣ ᱧᱚᱜᱟ᱾
ᱟᱪᱪᱷᱟ ᱟᱪᱷᱮ ᱟᱪᱷᱮ ᱦᱳᱭ ᱢᱟᱱᱮ ᱚᱱᱟ ᱪᱟᱲᱯᱟ ᱯᱤᱴᱷᱟᱹ ᱡᱟᱦᱟᱸ ᱡᱤᱞ ᱯᱤᱴᱷᱟᱹᱼᱼ ᱚᱱᱟᱦᱚᱸ ᱟᱹᱰᱤ ᱯᱤᱴᱷᱟᱹ ᱠᱚ ᱢᱮᱱᱟᱜᱼᱟ᱾ ᱥᱩᱠᱨᱤ ᱡᱤᱞ ᱯᱤᱴᱷᱟᱹ ᱥᱟᱶᱛᱮ ᱥᱤᱢ ᱡᱤᱞ ᱥᱟᱶ ᱦᱚᱸᱠᱚ ᱯᱤᱴᱷᱟᱹᱭ ᱜᱮᱭᱟ ᱠᱚ ᱟᱨᱦᱚᱸᱼᱼ ᱚᱱᱟ ᱥᱟᱶᱛᱮ ᱟᱨᱦᱚᱸ ᱮᱴᱟᱜᱟᱜ ᱢᱮᱥᱟ ᱠᱟᱛᱮᱜ ᱯᱤᱴᱷᱟᱹ ᱠᱚᱠᱚ ᱯᱤᱴᱷᱟᱹ ᱵᱟᱰᱟᱭ ᱜᱮᱭᱟ ᱵᱷᱮᱜᱟᱨ ᱵᱷᱮᱜᱟᱨᱟᱜ ᱟᱹᱰᱤ ᱨᱚᱠᱚᱢᱟᱜ ᱚᱱᱠᱟ ᱡᱚᱢ ᱧᱩᱣᱟᱜ ᱛᱮᱭᱟᱨ ᱠᱚ ᱢᱮᱱᱟᱜ ᱛᱟᱵᱚᱱᱟ ᱟᱵᱚᱣᱟᱜ ᱫᱚ ᱾
ᱥᱤᱢ ᱡᱤᱞ ᱟᱨ ᱥᱩᱠᱨᱤ ᱡᱤᱞ ᱠᱚᱜᱮ ᱯᱤᱴᱷᱟᱹ ᱦᱩᱭᱩᱜ ᱜᱮᱭᱟ᱾
ᱦᱩᱢ ᱟᱨ ᱛᱟᱦᱚᱞᱮ ᱦᱟᱱᱟ ᱡᱟᱦᱟᱸ ᱵᱷᱟᱵᱼᱼ
ᱯᱤᱴᱷᱟᱹ ᱦᱩᱭᱩᱜᱼᱟ ᱱᱚᱣᱟ ᱯᱚᱨᱚᱵᱽ ᱠᱚᱨᱮᱜ ᱫᱚ,
ᱦᱩᱸ ᱦᱩᱸ ᱟᱨ ᱡᱟᱦᱟᱸ ᱦᱟᱱᱟ ᱵᱷᱟᱵᱽ ᱠᱟᱛᱮᱜ ᱠᱚ ᱯᱤᱴᱷᱟᱹᱭᱟ ᱠᱚ ᱰᱩᱵᱩᱜ ᱯᱤᱴᱷᱟᱹ ᱡᱟᱦᱟᱼᱼ ᱚᱱᱟ ᱠᱚᱫᱚ ᱚᱠᱟᱞᱮᱠᱟ ᱛᱤᱱᱟᱹᱜ ᱨᱚᱠᱚᱢᱟᱜ ᱯᱤᱴᱷᱟᱹ ᱠᱚ ᱢᱮᱱᱟᱜᱼᱟ, ᱦᱩᱸᱦᱩ
ᱟᱫᱚ ᱠᱟᱹᱴᱤᱡ ᱟᱞᱮ ᱥᱮᱫ ᱫᱚ ᱠᱟᱹᱴᱤᱡ ᱰᱩᱢᱵᱩᱜ ᱯᱤᱴᱷᱟᱹ ᱫᱚᱼᱼ ᱵᱷᱟᱵ ᱱᱤᱛᱟᱨ ᱫᱚ ᱟᱵᱟᱨ ᱟᱭᱢᱟ ᱟᱭᱢᱟᱼᱼ ᱤᱭᱟᱹ ᱥᱮᱫ ᱛᱮ ᱟᱭᱢᱟ ᱟᱭᱢᱟ ᱞᱮᱠᱟᱱ ᱯᱤᱴᱷᱟᱹ ᱠᱚ ᱵᱮᱱᱟᱣ ᱦᱩᱭᱩᱜ ᱠᱟᱱᱟ ᱰᱩᱢᱵᱩᱜ ᱯᱤᱴᱷᱟᱹᱼᱼ ᱞᱟᱹᱭ ᱜᱟᱱᱚᱜ ᱟᱱᱮᱼᱼ ᱚᱱᱮ ᱰᱩᱢᱵᱩᱜ ᱵᱷᱤᱛᱤᱨ ᱨᱮ ᱮᱠᱷᱚᱱ ᱱᱤᱛᱚᱜ ᱫᱚ ᱱᱟᱨᱠᱩᱞ ᱠᱚ ᱜᱩᱲ ᱠᱚ ᱚᱱᱮᱼᱼ ᱵᱟᱭ ᱠᱟᱛᱮᱜ ᱰᱩᱸᱵᱩᱜ ᱯᱤᱴᱷᱟᱹ ᱠᱚᱨᱟᱣ ᱦᱩᱭᱩᱜ ᱠᱟᱱᱟ᱾
ᱦᱩᱸ ᱟᱞᱮ ᱦᱚᱸ ᱚᱠᱟ ᱞᱮᱠᱟᱞᱮ ᱯᱤᱴᱷᱟᱹᱭᱟᱞᱮ ᱚᱱᱟ ᱤᱭᱟᱹ ᱯᱤᱴᱷᱟᱹ ᱚᱱᱟ ᱵᱷᱟᱵᱽᱼᱼ ᱯᱤᱴᱷᱟᱹ ᱫᱚ ᱪᱮᱫ ᱠᱚ ᱞᱟᱹᱭᱟ ᱠᱷᱟᱱᱴᱷᱟᱲ ᱥᱟᱠᱟᱢ ᱚᱱᱟ ᱛᱮᱦᱚᱸ ᱢᱟᱱᱮ ᱤᱭᱟᱹ ᱠᱟᱛᱮᱜ ᱞᱟᱴᱷᱟ ᱾ ᱵᱟᱨ ᱫᱷᱟᱨᱮᱼᱼ ᱚᱱᱟ ᱛᱮᱦᱚᱸᱞᱮ ᱛᱮᱭᱟᱨ ᱜᱤᱭᱟᱹ ᱟᱨ ᱵᱟᱝᱠᱷᱟᱱ ᱫᱚ ᱚᱱᱟ ᱛᱚᱣᱟ ᱵᱟᱦᱟ ᱥᱟᱠᱟᱢᱼᱼ ᱚᱱᱟ ᱛᱮ-ᱮ ᱦᱚᱸ ᱚᱱᱟᱛᱮᱜ ᱨᱮᱞᱮ ᱵᱟᱯᱷᱟᱣ ᱜᱮᱭᱟ ᱟᱨᱠᱷᱟᱱ ᱫᱚᱼᱼ ᱦᱮᱸ ᱥᱟᱥᱟᱝ ᱥᱟᱠᱟᱢ ᱚᱱᱟ-ᱟ ᱟᱛᱮᱜ ᱦᱚᱞᱮ ᱛᱮᱭᱟᱨ ᱜᱤᱭᱟᱹ ᱮ ᱥᱟᱥᱟᱝ ᱥᱟᱠᱟᱢ ᱨᱮᱭᱟᱜ ᱫᱚ ᱠᱟᱹᱴᱤᱡ ᱢᱟᱱᱮ ᱚᱱᱟ ᱫᱚ ᱥᱤᱵᱤᱞ ᱧᱚᱜ ᱜᱮ ᱵᱩᱡᱷᱟᱹᱣᱟ ᱵᱮᱥᱤ ᱧᱚᱜ ᱜᱮ, ᱯᱤᱴᱷᱟᱹ ᱠᱚᱫᱚ ᱢᱟᱱᱮ ᱚᱱᱠᱟᱱᱟᱜ ᱡᱚᱢᱟᱜ ᱠᱚᱠᱚ ᱛᱮᱭᱟᱨ ᱜᱮᱭᱟ ᱠᱚ᱾
ᱟᱞᱮ ᱥᱮᱫ ᱫᱚ ᱜᱚᱢᱠᱮ ᱞᱟᱹᱭ ᱞᱮᱠᱷᱟᱱ ᱫᱚᱼᱼ ᱥᱟᱨᱡᱚᱢ ᱥᱟᱠᱟᱢ ᱫᱚ ᱵᱟᱝ ᱧᱟᱢᱚᱜ-ᱟ, ᱱᱩᱣᱟ ᱠᱟᱭᱨᱟ ᱥᱟᱠᱟᱢᱼᱼ ᱥᱟᱥᱟᱝ ᱥᱟᱠᱟᱢ ᱠᱚᱛᱮ ᱜᱮ ᱯᱤᱴᱷᱟᱹ ᱫᱚ ᱦᱩᱭᱩᱜ ᱜᱮᱭᱟ᱾
ᱦᱳᱭ ᱚᱱᱟ ᱥᱟ-ᱥᱟᱥᱟᱝ ᱥᱟᱠᱟᱢ ᱨᱮᱭᱟᱜ ᱫᱚ ᱯᱮ ᱡᱚᱢ ᱵᱟᱲᱟ ᱟᱠᱟᱜᱼᱟ?
ᱦᱮᱸ ᱜᱚᱢᱠᱮ ᱚᱱᱟ ᱫᱚ ᱟᱹᱰᱤ ᱡᱩᱛ ᱜᱮ ᱥᱤᱵᱤᱞᱟ ᱥᱟᱥᱟᱝ ᱥᱟᱠᱟᱢ ᱫᱚ
ᱦᱳᱭ ᱦᱳᱭ ᱦᱳᱭ ᱚᱱᱟ ᱦᱚᱸ ᱢᱟᱱᱮ ᱥᱤᱵᱤᱞ ᱜᱮ ᱵᱩᱡᱷᱟᱹᱣ ᱜᱚᱫᱚᱜᱼᱟ, ᱚᱠᱛᱚ-ᱚ ᱪᱟᱵᱟ ᱜᱚᱜ ᱮᱱᱟ᱾
ᱦᱳᱭ ᱜᱚᱝᱠᱮ᱾